ᱦᱮᱸ ᱡᱚᱦᱟᱨ ᱜᱮ ᱥᱟᱹᱜᱩᱱ ᱥᱤᱸᱜᱟᱹᱲ
ᱦᱮ ᱥᱟᱜᱩᱱ ᱥᱤᱜᱟᱹᱲ ᱟᱫᱚ ᱜᱚᱝᱠᱮ ᱱᱟᱯᱟᱭ ᱜᱮ
ᱦᱮᱸ ᱱᱟᱯᱟᱭ ᱜᱮ ᱟᱢ ᱜᱮ
ᱟᱨ ᱡᱷᱚᱛᱚ ᱦᱳᱭ ᱱᱟᱯᱟᱭ ᱜᱮ ᱤᱧᱦᱚᱸ ᱱᱟᱯᱟᱭ ᱜᱮ ᱚᱲᱟᱜ ᱠᱚᱨᱮ ᱡᱚᱛᱚ ᱜᱮ ᱱᱟᱯᱟᱭ ᱜᱮ ᱢᱮᱱᱟᱜ ᱠᱚᱣᱟ
ᱟᱪᱪᱷᱟ
ᱟᱫᱚ ᱜᱚᱢᱠᱮ ᱪᱮᱫ ᱵᱤᱱ ᱪᱤᱠᱟᱭᱫᱟ ᱱᱤᱛᱚᱜ ᱫᱚ
ᱪᱮᱫ ᱦᱚᱸ ᱵᱟᱝᱜᱮ ᱱᱚᱜᱼᱚᱭ ᱢᱟᱴᱷ ᱥᱮᱫ ᱨᱮ ᱫᱩᱲᱩᱵ ᱵᱟᱲᱟ ᱦᱩᱭ ᱟᱠᱟᱱᱟ
ᱛᱟᱦᱞᱮ ᱵᱚᱞ ᱠᱚᱯᱮ ᱜᱟᱛᱮᱜ ᱠᱟᱱᱟ ᱥᱮ ᱪᱮᱫ
ᱦᱮᱸ ᱚᱱᱟ ᱠᱚᱫᱚ ᱦᱩᱭ ᱥᱟᱹᱛ ᱟᱠᱟᱱᱟ ᱦᱩᱭ ᱥᱟᱹᱛ ᱠᱟᱛᱮ ᱜᱮ ᱫᱩᱲᱩᱵ ᱵᱟᱲᱟ ᱦᱩᱭ ᱟᱠᱟᱱᱟ
ᱟᱫᱚ ᱜᱚᱢᱠᱮ ᱚᱲᱟᱜ ᱥᱮᱱᱠᱚ ᱛᱤᱨᱮ ᱯᱮ ᱨᱩᱣᱟᱹᱲᱟ ᱛᱤᱨᱮ ᱯᱮ ᱨᱩᱣᱟᱹᱲᱟ
ᱨᱩᱣᱟᱹᱲ ᱦᱩᱭᱩᱜᱼᱟ ᱟᱫᱚ ᱱᱚᱛᱮ ᱜᱮ ᱫᱩᱲᱩᱵ ᱵᱟᱲᱟ ᱦᱩᱭ‌ ᱠᱟᱱᱟ ᱠᱚᱲᱟ ᱠᱚ ᱢᱮᱱᱟᱜ ᱠᱚᱣᱟ ᱤᱱᱠᱟᱹ ᱨᱩᱣᱟᱹᱲ ᱦᱩᱭᱩᱜᱼᱟ ᱚᱱᱟ ᱠᱟᱱᱟ ᱧᱤᱫᱟᱹ ᱧᱚᱜ ᱠᱟᱛᱮ ᱜᱮ ᱦᱚᱭᱛᱚ ᱟᱨᱦᱚᱸ ᱚᱱᱠᱟ ᱜᱮ ᱪᱟᱹᱥ ᱠᱟᱹᱢᱤ ᱠᱚ ᱪᱮᱫ ᱞᱮᱠᱟ ᱪᱟᱞᱟᱜ ᱠᱟᱱᱟ
ᱪᱟᱥ ᱠᱟᱹᱢᱤ ᱠᱚᱫᱚ ᱱᱚᱜᱚᱭ ᱥᱟᱹᱨᱫᱤ ᱱᱟᱦᱟᱜ ᱱᱚᱜᱚᱭ ᱫᱟᱜ ᱮᱫᱟᱭ ᱛᱮᱦᱮᱱ ᱢᱟ ᱱᱚᱜᱼᱚᱭ ᱛᱟᱨᱟᱥᱤᱧ ᱮ ᱫᱟᱜ ᱟᱠᱟᱫᱟ ᱟᱨ ᱫᱤᱱ ᱵᱮᱲᱟ ᱫᱚ ᱦᱟᱸᱜᱼᱟ ᱮ ᱥᱤᱛᱩᱝ ᱞᱮᱫ ᱛᱟᱦᱮᱸᱜᱼᱟ ᱟᱫᱚ ᱱᱤᱛᱚᱜ ᱜᱮ ᱠᱟᱴᱤᱡ ᱮ ᱫᱟᱜ ᱧᱚᱜ ᱮᱫᱟ ᱟᱨ ᱠᱟᱹᱢᱤ ᱠᱚᱫᱚ ᱟᱨᱟᱢᱵᱚ ᱟᱠᱟᱱ ᱜᱮᱭᱟ ᱮᱭ ᱦᱚᱞᱟ ᱢᱟᱫᱷᱮᱨ ᱠᱷᱚᱱ ᱜᱮ ᱨᱚᱦᱚᱭ ᱠᱚᱫᱚ ᱠᱚ ᱟᱨᱟᱢᱵᱚ ᱟᱠᱟᱫᱟ ᱟᱫᱚ ᱟᱯᱮᱥᱮᱱ ᱫᱚ ᱟᱨᱟᱢᱵᱚ ᱟᱠᱟᱫ ᱟᱠᱚ ᱥᱮ ᱵᱟᱝ
ᱟᱞᱮ ᱥᱮᱫ ᱢᱟ ᱥᱟᱹᱨᱫᱤ ᱪᱟᱞᱟᱣ ᱠᱟᱱᱟ ᱥᱟᱹᱨᱫᱤ ᱪᱟᱞᱟᱜ ᱠᱟᱱᱟ
ᱟ ᱟᱪᱪᱷᱟ ᱟᱨ ᱟᱞᱮᱥᱮᱱ ᱦᱚᱸ ᱱᱚᱜᱚᱭ ᱥᱟᱨᱫᱤ ᱟᱠᱟᱱᱟ
ᱱᱚᱝᱠᱟ ᱪᱟᱞᱟᱜ ᱠᱟᱱᱟ ᱡᱷᱚᱛᱚ ᱦᱚᱲ ᱜᱮ ᱚᱲᱟᱜ ᱨᱮᱱᱟᱜ ᱠᱚ ᱪᱷᱩᱴᱟᱹᱣ ᱠᱟᱱᱟ ᱛᱟ ᱯᱚᱨᱮ ᱚᱱᱠᱟ ᱠᱟᱹᱢᱤ ᱠᱚᱦᱚᱸ ᱵᱟᱠᱚ ᱧᱟᱢᱚᱜ ᱠᱟᱱᱟ ᱡᱚᱛᱚ ᱡᱟᱨ ᱡᱮᱢᱚᱱ ᱚᱲᱟᱜ ᱨᱮᱜᱮ
ᱟᱞᱮ ᱱᱚᱛᱨ ᱦᱚᱸ ᱜᱚᱝᱠᱮ ᱚᱱᱠᱟ ᱜᱮ ᱟᱫᱚ ᱱᱚᱛᱮ ᱫᱚ ᱚᱱᱮ ᱞᱚᱥᱚᱫ ᱥᱚᱢᱚᱥᱥᱟ ᱢᱟᱱᱮ ᱥᱤᱭᱚᱜ ᱵᱚᱞᱮ ᱵᱟᱠᱚ ᱧᱟᱢᱚᱜ ᱠᱟᱱᱟ ᱠᱚ
ᱟᱪᱪᱷᱟ
ᱛᱟᱦᱚᱞᱮ ᱜᱟᱲᱤ ᱛᱮ ᱥᱤ ᱦᱚᱸ ᱜᱟᱲᱤ ᱛᱮ ᱛᱤᱨᱮ ᱥᱤ ᱟᱢᱟᱭ ᱚᱱᱟ ᱜᱟᱹᱰᱤ ᱛᱟᱸᱜᱤ ᱦᱚᱸ ᱵᱟᱝ ᱜᱟᱱᱚᱜ ᱠᱟᱱᱟ ᱟᱨᱠᱤ ᱟᱨ ᱰᱟᱹᱝᱨᱤ ᱠᱚᱦᱚᱸ ᱵᱟᱠᱚ ᱧᱟᱢᱚᱜ ᱠᱟᱱᱟ ᱰᱟᱹᱝᱨᱤ ᱠᱚ ᱢᱟᱠᱚ ᱟᱠᱷᱨᱤᱧ ᱪᱟᱵᱟ ᱟᱠᱟᱫ ᱠᱚᱣᱟ ᱟᱫᱚ ᱚᱱᱟ ᱜᱟᱹᱲᱤ ᱵᱷᱚᱨᱥᱟ ᱜᱮ ᱦᱟᱸᱜ ᱟᱫᱚ ᱟᱯᱮ ᱚᱱᱛᱮ ᱫᱚ ᱪᱮᱫ ᱛᱮᱯᱮ ᱥᱤ ᱦᱚᱪᱚᱭ ᱮᱫᱟ
ᱟᱞᱮ ᱦᱚᱸ ᱱᱮᱛᱟᱨ ᱫᱚ ᱜᱟᱹᱰᱤ ᱛᱮᱜᱮ ᱱᱚᱝᱠᱟ ᱧᱮᱞᱚᱜ ᱠᱟᱱᱟ ᱟᱵᱚ ᱥᱟᱱᱛᱟᱲ ᱴᱚᱞᱟ ᱨᱮᱦᱚᱸ ᱱᱮᱛᱟᱨ ᱡᱟ ᱧᱮᱞᱚᱜ ᱠᱟᱱᱟ ᱯᱩᱨᱟᱹ ᱰᱟᱝᱨᱤ ᱰᱟᱝᱨᱤ ᱛᱮ ᱥᱤ ᱜᱮᱠᱚ ᱢᱩᱪᱟᱹᱫ ᱩᱛᱟᱹᱨ ᱠᱟᱜᱼᱟ
ᱦᱳᱭ
ᱟᱞᱮ ᱱᱚᱛᱮ ᱦᱚᱸ ᱡᱚᱛᱚ ᱦᱚᱲᱜᱮ ᱜᱟᱹᱰᱤ ᱵᱷᱚᱨᱥᱟ ᱜᱮ ᱰᱟᱝᱨᱟ ᱛᱮ ᱥᱤ ᱜᱮ ᱵᱟᱢ ᱧᱮᱞ ᱠᱚᱣᱟ ᱩᱱᱫᱤᱱ ᱞᱮᱠᱟ ᱡᱮᱢᱚᱱ ᱵᱟᱨᱯᱮ ᱵᱟᱨᱯᱮ ᱟᱨᱟᱶ ᱠᱚ ᱡᱚᱲᱟᱣ ᱠᱟᱛᱮ ᱟᱨᱠᱚ ᱥᱤᱭᱟ ᱚᱱᱠᱟᱟᱜ ᱜᱮ ᱵᱟᱝ ᱧᱮᱞᱚᱜ ᱠᱟᱱᱟ ᱮᱠᱫᱚᱢ
ᱦᱮᱸ ᱜᱚᱝᱠᱮ ᱩᱱᱫᱤᱱ ᱫᱚ ᱱᱩᱭᱼᱚᱜ ᱧᱮᱞ ᱢᱮ ᱢᱤᱫᱴᱟᱝ ᱵᱟᱹᱫ ᱨᱮᱜᱮ ᱦᱟᱱᱮ ᱯᱟᱸᱪ ᱪᱷᱚᱴᱤ ᱜᱟᱱ ᱟᱨᱟᱲ ᱟᱠᱚ ᱤᱭᱟᱹ ᱟᱠᱟᱫ ᱛᱮᱠᱚ ᱥᱤ ᱫᱟᱠᱚ ᱞᱟᱭᱤᱱ ᱞᱟᱭᱤᱱ ᱛᱮ ᱦᱟᱸᱜ ᱟᱨ ᱱᱮᱛᱟᱨ ᱫᱚ ᱚᱱᱟ ᱠᱚᱫᱚ ᱢᱩᱪᱟᱹᱫ ᱪᱟᱵᱟᱭ ᱮᱱᱟ
ᱦᱩᱸ
ᱢᱟᱱᱮ ᱢᱤᱫᱴᱟᱝ ᱜᱟᱱ ᱫᱚ ᱧᱮᱞ ᱧᱟᱢᱚᱜ ᱠᱟᱱ ᱜᱮᱭᱟ ᱡᱮ ᱢᱤᱫᱴᱟᱝ ᱟᱨᱟᱜ ᱰᱟᱝᱨᱤ ᱛᱮᱜᱮ ᱥᱤ ᱭᱮᱫᱟ ᱠᱚ ᱚᱱᱮ ᱚᱱᱠᱟ ᱱᱮᱛᱟᱨ ᱫᱚ
ᱦᱮᱸ ᱚᱱᱠᱟ ᱫᱚ ᱧᱮᱞ ᱧᱟᱢᱚᱜ ᱠᱟᱱ ᱜᱮᱭᱟ ᱠᱤᱱᱛᱩ ᱚᱱᱮ ᱵᱟᱨᱯᱮ ᱟᱨᱟᱲ ᱡᱚᱲᱟᱣ ᱠᱟᱛᱮᱜ ᱢᱤᱫᱴᱟᱝ ᱵᱟᱹᱫᱽ ᱨᱮᱠᱚ ᱥᱤᱭᱟ ᱚᱱᱠᱟ ᱫᱚ ᱵᱟᱝ ᱧᱮᱞᱚᱜ ᱠᱟᱱᱟ
ᱦᱚᱸ ᱢᱟᱱᱮ ᱛᱮᱦᱮᱧ ᱦᱟᱸᱜ ᱡᱮᱢᱚᱱ ᱦᱳᱭ ᱡᱮᱢᱚᱱ ᱩᱱᱫᱤᱱ ᱫᱚ ᱛᱮᱦᱮᱧ ᱡᱩᱫᱤ ᱢᱤᱫ ᱦᱚᱲᱟᱜ ᱯᱮ ᱥᱤ ᱠᱮᱫᱟ ᱜᱟᱯᱟ ᱫᱚ ᱟᱨᱦᱚᱸ ᱩᱱᱤᱭᱟᱜ ᱵᱟᱫ ᱠᱟᱛᱮᱫ ᱮᱴᱟᱜ ᱦᱚᱲᱟᱜ ᱥᱤ ᱢᱟᱱᱮ ᱯᱟᱨᱤ ᱯᱟᱨᱤ ᱡᱮᱢᱚᱱ ᱟᱞᱮᱭᱟᱜ ᱵᱚ ᱥᱤᱭᱟ ᱛᱟᱦᱮᱱ ᱫᱚ ᱡᱷᱚᱛᱚ ᱦᱚᱲ ᱛᱮ ᱤᱱᱟᱹ ᱯᱚᱨᱮ ᱜᱟᱯᱟ ᱟᱯᱮᱭᱟᱜ ᱦᱟᱸᱜ ᱦᱚᱸᱠᱚ ᱥᱤᱭᱟ ᱚᱱᱮ ᱚᱱᱠᱟ ᱠᱚ ᱥᱤᱭ ᱛᱟᱦᱮᱸᱜ ᱩᱱᱫᱤᱱ ᱫᱚ ᱟᱨ ᱱᱮᱛᱟᱨ ᱫᱚ ᱚᱱᱟ ᱚ ᱢᱩᱪᱟᱹᱫ ᱪᱟᱵᱟᱭ ᱮᱱᱟ
ᱚᱱᱟ ᱜᱟᱹᱰᱤ ᱦᱮᱡ ᱮᱱ ᱛᱮᱜᱮ ᱦᱳᱭ ᱛᱚ ᱩᱱᱠᱩ ᱠᱟᱹᱢᱤ ᱠᱚᱦᱚᱸ ᱵᱟᱠᱚ ᱧᱟᱢᱚᱜ ᱠᱟᱱᱟ ᱢᱤᱫ ᱫᱷᱟᱣ ᱢᱤᱫ ᱫᱤᱱ ᱨᱮᱜᱮ ᱡᱷᱚᱛᱚ ᱦᱚᱲᱟᱜ ᱠᱚ ᱥᱤᱭᱮᱜᱼᱟ
ᱦᱳᱭ ᱢᱟᱱᱮ ᱜᱟᱹᱰᱤ ᱦᱮᱡ ᱮᱱᱟ ᱥᱮ ᱟᱫᱚ ᱦᱚᱲ ᱦᱚᱸᱠᱚ ᱞᱟᱹᱭᱼᱟ ᱪᱮᱫ ᱰᱟᱝᱨᱤ ᱠᱚᱫᱚ ᱵᱚ ᱫᱚᱦᱚ ᱟᱹᱥᱩᱞ ᱠᱚᱣᱟ ᱱᱚᱜᱼᱚᱭ ᱱᱮᱛᱟᱨ ᱢᱟ ᱜᱟᱹᱰᱤ ᱛᱮᱠᱚ ᱥᱤᱭᱮᱫᱟ ᱟᱨ ᱠᱷᱚᱛ ᱠᱚᱦᱚᱸ ᱚᱱᱛᱮ ᱨᱮᱢᱟ ᱵᱟᱠᱚ ᱞᱟᱜᱟᱣ ᱮᱫᱟ ᱱᱚᱜᱼᱚᱭ ᱥᱟᱨ
ᱦᱩᱸ ᱦᱩᱸ ᱮᱠ ᱫᱚᱢ᱾
ᱯᱟᱹᱦᱤᱞ ᱫᱚ ᱠᱷᱚᱸᱛ ᱠᱚᱠᱚ ᱞᱟᱜᱟᱣ ᱵᱟᱲᱟᱭᱮᱫ ᱛᱟᱦᱮᱸᱫ ᱛᱮ, ᱰᱟᱝᱨᱤ ᱠᱚᱠᱚ ᱫᱚᱦᱚ ᱞᱮᱫ ᱠᱚᱣᱟ ᱡᱮ ᱠᱷᱚᱸᱛ ᱠᱚ ᱦᱩᱭᱩᱜᱼᱟ, ᱚᱱᱟ ᱠᱷᱟᱹᱛᱤᱨ ᱠᱚ ᱫᱚᱦᱚ ᱞᱮᱫ ᱠᱚᱣᱟ᱾ᱱᱮᱛᱟᱨ ᱢᱟ ᱢᱟᱱᱮ ᱥᱟᱨ ᱠᱚ ᱦᱮᱡ ᱮᱱᱟ ᱛᱚ ᱥᱟᱨ ᱵᱷᱚᱨᱥᱟ ᱜᱮ ᱱᱮᱛᱟᱨ ᱦᱚᱸ ᱠᱷᱚᱸᱛ ᱠᱚᱫᱚ ᱟᱫᱚ ᱢᱩᱪᱟᱹᱫ ᱤᱫᱤᱭᱮᱱᱟ᱾ ᱟᱫᱚ ᱟᱯᱮ ᱥᱮᱱ ᱫᱚ ᱚᱱᱛᱮ ᱫᱚ ᱪᱮᱫ ᱥᱟᱨ ᱠᱚᱫᱚ ᱪᱮᱫ ᱠᱚᱯᱮ ᱮᱢᱮᱫᱟ᱾ ᱱᱚᱣᱟ ᱡᱟᱹᱭᱵᱚ ᱥᱟᱨ ᱠᱚᱜᱮ ᱥᱮ ᱮᱸ ᱤᱭᱟᱹ ᱨᱮᱥᱟᱭᱱᱤᱠ ᱥᱟᱨ ᱠᱚ᱾
ᱱᱤᱛᱚᱝ ᱫᱚ ᱢᱟᱱᱮ ᱜᱚᱴᱟ ᱜᱮ ᱚᱱᱠᱟ ᱨᱟᱥᱟᱭᱚᱱᱤᱠ ᱥᱟᱨ ᱜᱮ ᱪᱟᱞᱟᱜ ᱠᱟᱱᱟ, ᱟᱞᱮ ᱥᱮᱫ ᱦᱚᱸ ᱨᱟᱥᱟᱭᱚᱱᱤᱠ ᱥᱟᱨ ᱜᱮ᱾ ᱡᱟᱹᱭᱵᱚ ᱫᱚ ᱢᱟᱱᱮ ᱮᱢᱮᱜ ᱟᱠᱚ ᱠᱷᱩᱵ ᱠᱚᱢ ᱜᱮ᱾ ᱰᱟᱹᱝᱨᱤ ᱢᱮᱨᱚᱢ ᱠᱚ ᱵᱟᱭ ᱛᱟᱦᱮᱱ ᱠᱷᱟᱱ ᱚᱠᱟᱨᱮ ᱡᱳᱭᱵᱚ ᱥᱟᱨ ᱦᱚᱸᱢ ᱧᱟᱢᱼᱟ
ᱦᱳᱭ ᱟᱫᱚ ᱱᱚᱜᱼᱚᱭ ᱦᱟᱸᱜ ᱵᱩᱥᱩᱫ ᱠᱚᱜᱮ ᱚᱱᱮ ᱟᱛᱟᱨᱟᱜ ᱠᱟᱱᱟ ᱠᱚ, ᱚᱱᱟ ᱠᱚᱜᱮ ᱦᱟᱸᱜ ᱠᱚ ᱠᱷᱫᱽ ᱮᱫᱟ ᱱᱮᱛᱟᱨ ᱫᱚ᱾
ᱦᱩᱸ ᱟᱨ ᱵᱩᱥᱩᱯ ᱠᱚᱦᱚᱸ ᱛᱚ ᱤᱨ ᱤᱨ ᱦᱚᱸᱛᱚ ᱱᱮᱛᱟᱨ ᱢᱟ ᱜᱟᱹᱰᱤ ᱛᱮᱜᱮ, ᱟᱫᱚ ᱵᱟᱹᱫᱽ ᱨᱮᱜᱮ ᱡᱟᱦᱟᱸ ᱚᱱᱟ ᱡᱟᱦᱟᱸ ᱧᱩᱨᱩᱜ ᱠᱟᱱᱟ ᱤᱱᱟᱹᱜᱮ
ᱵᱟᱹᱛ ᱨᱮᱜᱮ ᱦᱟᱸᱜ ᱠᱚ ᱱᱮᱛᱟᱨ ᱢᱟᱠᱚ ᱥᱤ ᱤᱭᱟᱹᱭ ᱫᱟ ᱦᱩᱲᱩ ᱠᱚ ᱰᱟᱞ ᱦᱪᱚᱭᱮᱫᱟ᱾ ᱟᱫᱚ ᱚᱱᱟ ᱵᱩᱥᱩᱵ ᱜᱮ ᱦᱟᱸᱜ ᱵᱟᱠᱚ ᱟᱜᱩᱭᱮᱫᱟ᱾ ᱮᱱᱛᱮ ᱨᱮᱦᱚᱸ ᱵᱩᱥᱩᱵ ᱳ ᱢᱟᱱᱮ ᱰᱟᱝᱨᱤ ᱠᱚ ᱛᱟᱸᱦᱮᱱ ᱠᱷᱟᱱ ᱫᱚ ᱦᱟᱸᱜ, ᱵᱩᱥᱩᱵ ᱠᱚᱠᱚ ᱟᱜᱩ ᱠᱟᱜᱼᱟ ᱠᱚ᱾ ᱟᱨ ᱰᱟᱝᱨᱤ ᱵᱟᱹᱱᱩᱜ ᱠᱟᱜ ᱠᱚᱣᱟ ᱟᱫᱚ ᱪᱤᱞᱤ ᱠᱚ ᱡᱚᱢᱟ, ᱟᱫᱚ ᱵᱟᱹᱫᱽ ᱨᱮᱜᱮ ᱚᱱᱟ ᱠᱚ ᱟᱛᱟᱨ ᱜᱤᱰᱤ ᱠᱟᱜ ᱠᱟᱱᱟ᱾
ᱥᱟᱨ ᱠᱚ ᱦᱩᱭᱩᱜᱼᱟ᱾ ᱟᱫᱚ ᱟᱯᱮ ᱚᱱᱛᱮ ᱨᱮᱫᱚ ᱪᱮᱫ ᱞᱮᱠᱟ ᱫᱟᱜᱽ ᱵᱟᱲᱟᱭᱮᱫ ᱜᱮᱭᱟ᱾
ᱱᱤᱛᱳᱜ ᱫᱚ ᱵᱚᱱᱫᱚ ᱦᱚᱸᱛᱟᱲ ᱠᱟᱜᱼᱟ ᱱᱟᱦᱟᱜ
ᱫᱟᱜ ᱵᱟᱲᱟᱭᱮᱫ ᱛᱟᱦᱮᱸᱱᱟ ᱩᱱᱫᱤᱱ ᱱᱤᱛᱚᱜ ᱵᱟᱹᱫᱽ ᱨᱮ ᱫᱟᱜ ᱠᱚᱫᱚ ᱢᱮᱱᱟᱜ ᱜᱮᱭᱟ, ᱠᱟᱹᱢᱤ ᱚᱱᱟᱛᱮ ᱥᱟᱹᱨᱫᱤ ᱪᱟᱹᱞᱩ ᱠᱟᱱᱟ᱾ ᱟᱨᱦᱚᱸ ᱡᱩᱫᱤ ᱫᱟᱜᱟᱭ ᱱᱟᱜ ᱛᱟᱸᱦᱚᱞᱮ ᱟᱨᱦᱚᱸ ᱠᱟᱹᱢᱤ ᱵᱟᱝ ᱵᱚᱱᱫᱚᱜᱼᱟ᱾ ᱯᱩᱨᱟᱹ ᱯᱮᱨᱮᱡ ᱪᱟᱵᱟᱜ ᱠᱟᱱᱟ ᱥᱮ ᱟᱫᱚ ᱠᱟᱹᱢᱤ ᱜᱮ ᱵᱟᱝ ᱜᱟᱱᱚᱜ ᱠᱟᱱᱟ᱾ ᱫᱟᱜ ᱞᱤᱸᱜᱤ ᱨᱤᱜᱤ ᱛᱟᱸᱦᱮᱱ ᱠᱟᱱᱟ ᱯᱩᱨᱟᱹ ᱯᱮᱨᱮᱡ ᱨᱮᱫᱚ
ᱱᱚᱛᱮ ᱦᱚᱸ ᱜᱚᱝᱠᱮ ᱫᱚᱢᱮ ᱫᱟᱜ ᱠᱟᱜ ᱟᱭ ᱦᱳᱞᱟ ᱢᱟᱫᱷᱮᱨ ᱯᱮ-ᱯᱩᱱ ᱫᱤᱱ ᱦᱩᱭᱱᱟ ᱫᱟᱜ ᱠᱟᱜ ᱟᱭ ᱫᱚᱢᱮ ᱜᱮ ᱟᱫᱚ ᱛᱮᱦᱮᱧ ᱫᱚ ᱥᱤᱛᱩᱝ ᱧᱚᱜ ᱠᱟᱫᱟᱭ ᱠᱟᱹᱴᱤᱡ ᱦᱟᱸᱜ
ᱛᱮᱦᱮᱧ ᱮ ᱥᱤᱛᱩᱝ ᱞᱮᱫᱟ, ᱱᱚᱜ-ᱚᱭ ᱥᱤᱛᱩᱝ ᱠᱮᱫᱟᱭ ᱟᱨ ᱱᱚᱜ-ᱚᱭ ᱦᱟᱸᱜ ᱛᱟᱨᱟᱥᱤᱧ ᱵᱮᱲᱟ ᱫᱟᱜᱽ ᱮ ᱟᱜᱩ ᱠᱮᱫᱟᱭ᱾ ᱢᱟᱱᱮ ᱱᱮᱛᱟᱨ ᱫᱚ ᱜᱚᱝᱠᱮ ᱚᱱᱠᱟ ᱜᱮ ᱱᱚᱜ-ᱚᱭ ᱦᱟᱸᱜ ᱥᱮᱛᱟᱜ ᱟᱭᱢᱟ ᱥᱤᱛᱩᱝ ᱟᱜ ᱜᱮ ᱠᱟᱱᱟ ᱟᱨ ᱟᱹᱭᱩᱵ ᱠᱷᱟᱱ ᱜᱮ ᱱᱚᱜ-ᱚᱭ ᱛᱟᱨᱟᱥᱤᱧ ᱠᱷᱟᱱ ᱜᱮ ᱫᱟᱜ ᱱᱮᱛᱟᱨ ᱫᱚ᱾ ᱡᱟᱹᱯᱩᱫ ᱫᱤᱱ ᱠᱚᱦᱚᱸ ᱥᱮᱴᱮᱨ ᱦᱮᱡᱱᱟ ᱛᱚ᱾
ᱮᱠᱫᱚᱢ ᱦᱚᱸ ᱡᱟᱹᱯᱩᱫ ᱫᱤᱱ ᱠᱟᱱ ᱜᱮᱭᱟ᱾ᱟᱥᱟᱲ ᱵᱚᱸᱜᱟ ᱵᱚᱞᱚᱭᱮᱱᱟ ᱢᱟᱱᱮ ᱡᱟᱹᱯᱩᱫ ᱜᱮ ᱱᱟᱜ
ᱦᱚ ᱟᱫᱚ ᱪᱮᱫ ᱠᱚ ᱠᱟᱹᱢᱤ ᱵᱟᱲᱟᱭ ᱫᱟᱯᱮ?
ᱩᱱᱠᱩ ᱫᱚ ᱵᱟᱹᱫᱽ ᱨᱮᱜᱮ ᱵᱷᱤᱛᱟᱹ ᱢᱟᱜᱽ ᱠᱚ ᱥᱮ ᱟᱲᱮ ᱢᱟᱜᱽ ᱠᱚᱣᱟ ᱟᱨ ᱩᱱ ᱟᱨ ᱚᱱᱟ ᱡᱟᱦᱟᱸ ᱜᱟᱹᱰᱤ ᱠᱚᱛᱮ ᱥᱤᱜᱽ ᱠᱟᱱᱟ ᱚᱱᱟ ᱠᱚ ᱥᱚᱢᱟᱱ ᱵᱟᱲᱟ ᱦᱩᱭᱩᱜ ᱠᱟᱱᱟ ᱢᱤᱫᱴᱷᱮᱱ ᱫᱚᱠᱚ ᱩᱥᱩᱞ ᱦᱚᱴᱚ ᱠᱟᱜ ᱜᱮᱭᱟ ᱥᱮ
ᱦᱳᱭ ᱢᱟᱱᱮ ᱜᱟᱹᱲᱤ ᱛᱮᱦᱚᱸ ᱥᱚᱢᱟᱱ ᱫᱚ ᱦᱟᱸᱜ ᱵᱟᱠᱚ ᱥᱚᱢᱟᱱ ᱫᱟᱲᱮᱭᱟᱜ ᱠᱟᱱᱟ᱾ ᱱᱚᱜᱼᱚᱭ ᱡᱮᱢᱚᱱ ᱢᱟᱨᱟᱝ ᱵᱟᱹᱫᱽ ᱫᱚ ᱦᱟᱸᱜ ᱴᱷᱤᱠ ᱜᱮᱭᱟ ᱚᱱᱮ ᱦᱩᱰᱤᱧ ᱵᱟᱹᱫᱽ ᱨᱮᱜᱮ ᱦᱟᱸᱜ ᱟᱹᱪᱩᱨ ᱠᱚ ᱵᱟᱝ ᱜᱟᱱᱚᱜ-ᱟ᱾ ᱛᱚ ᱚᱱᱮ ᱚᱱᱟᱜᱮ ᱥᱚᱢᱚᱥᱟ ᱫᱚ᱾ ᱟᱨ ᱦᱩᱰᱤᱧ ᱵᱟᱹᱫᱽ ᱨᱮᱫᱚ ᱱᱚᱜᱼᱚᱭ ᱦᱟᱸᱜ ᱟᱹᱪᱩᱨᱟᱭ ᱤᱭᱟᱹ ᱦᱮᱸ ᱟᱹᱪᱩᱨ ᱤᱡᱟᱹ ᱠᱚᱛᱮ ᱜᱮ ᱴᱟᱭᱤᱢ ᱡᱟᱹᱥᱛᱤ ᱡᱚᱢᱟᱭ ᱟᱨᱠᱤ ᱦᱩᱰᱤᱧ ᱠᱚᱨᱮ ᱫᱚ ᱟᱫᱚ ᱤᱱᱟ ᱵᱟᱠ ᱤᱱᱟᱹᱜ ᱵᱟᱫ ᱠᱟᱛᱮᱫ ᱟᱨ ᱪᱮᱫ ᱠᱚ ᱟᱪᱪᱷᱟ ᱜᱚᱢᱠᱮ ᱞᱟᱹᱭ ᱞᱮᱵᱤᱱ ᱟᱵᱤᱱ ᱯᱳᱭᱞᱩ
ᱞᱟᱹᱭᱮᱫ-ᱟ ᱞᱤᱧ ᱱᱮᱛᱟᱨ ᱫᱚ ᱦᱚᱲ ᱠᱚᱵᱚ ᱥᱟᱸᱜᱮᱭᱮᱱ ᱛᱮ ᱵᱟᱹᱫᱽ ᱠᱚᱦᱚᱸ ᱢᱟᱱᱮ ᱦᱟᱹᱴᱤᱧ ᱦᱟᱹᱴᱤᱧ ᱛᱮᱵᱚ ᱦᱩᱰᱤᱧ ᱦᱩᱰᱤᱧ ᱪᱟᱵᱟ ᱟᱠᱟᱜ-ᱟ ᱥᱮ ᱚᱱᱟᱛᱮ ᱟᱫᱚ ᱦᱮᱸ ᱠᱟᱹᱢᱤ ᱠᱚᱫᱚ ᱤᱱᱟᱹ ᱵᱟᱫ ᱛᱮᱫᱚ ᱟᱫᱚ ᱵᱟᱹᱱᱩᱜ ᱦᱟᱛᱟᱲᱟ ᱦᱟᱸᱜ ᱱᱤᱛᱚᱜ ᱫᱚ ᱟᱨ ᱡᱟᱦᱟᱸᱭ ᱠᱚ ᱵᱟᱹᱫᱽ ᱨᱮᱠᱚ ᱠᱟ. ᱢᱤ ᱠᱟᱱᱟ ᱠᱟ. ᱢᱤ ᱠᱟᱱᱟ ᱠᱚ ᱟᱨ ᱠᱚᱲᱟ ᱠᱚ ᱢᱟ ᱥᱤᱭᱳᱜ ᱢᱟ ᱵᱟᱹᱱᱩᱜ-ᱟ ᱱᱤᱛᱚᱜ ᱢᱟ ᱡᱷᱚᱛᱚ ᱜᱟᱹᱰᱤ ᱛᱮᱠᱚ ᱥᱤᱭᱮᱜ-ᱟ ᱟᱫᱚ ᱡᱷᱚᱛᱚ ᱦᱟᱹᱠᱩ ᱥᱟᱵ ᱠᱚ ᱪᱟᱞᱟᱜ ᱠᱟᱱᱟ ᱱᱟᱹᱭ ᱫᱷᱟᱨᱟ ᱧᱚᱜ ᱜᱮᱭᱟᱞᱮ ᱛᱚ ᱡᱚᱛᱚ ᱦᱟᱹᱠᱩ ᱥᱟᱵ ᱠᱚ ᱪᱟᱞᱟᱜ ᱠᱟᱱᱟ ᱮᱢᱚᱱ ᱠᱚ ᱪᱟᱞᱟᱜ ᱠᱟᱱᱟ ᱯᱩᱨᱟᱹ ᱢᱤᱫ ᱧᱤᱫᱟᱹ ᱠᱚ ᱛᱟᱦᱮᱱ ᱠᱟᱱᱟ
ᱟᱻ ᱟᱪᱪᱷᱟ ᱟᱨ ᱫᱟᱜ
ᱛᱟᱞᱦᱮ ᱟᱹᱰᱤ ᱜᱟᱱ ᱜᱮ
ᱛᱟᱦᱚᱞᱮ ᱟᱯᱮ ᱫᱚ ᱱᱟᱹᱭ ᱫᱷᱟᱨᱮ ᱦᱚᱲ ᱠᱟᱱᱟ ᱯᱮ? ᱟᱫᱚ ᱟᱯᱮ ᱫᱚ ᱚᱠᱟ ᱫᱤᱥᱚᱢ ᱦᱚᱲ ᱠᱟᱱᱟᱯᱮ ᱵᱮᱝᱜᱚᱞ ᱫᱤᱥᱚᱢ ᱥᱮ ᱩᱲᱤᱥᱥᱟ ᱫᱤᱥᱚᱢ
ᱱᱚ ᱵᱮᱝᱜᱚᱞ ᱠᱟᱱᱟᱞᱮ ᱟᱞᱮ ᱫᱚ ᱮᱸ ᱟᱯᱮ ᱫᱚ
ᱟᱞᱮ ᱦᱚᱸ ᱵᱮᱝᱜᱚᱞ ᱫᱤᱥᱚᱢ ᱜᱮ ᱟᱫᱚ ᱟᱯᱮ ᱫᱚ ᱢᱟᱱᱮ ᱵᱤᱞᱟᱹᱛ ᱫᱤᱥᱚᱢ ᱥᱮ ᱵᱤᱨ ᱫᱤᱥᱚᱢ ᱦᱚᱲ
ᱦᱮ ᱵᱤᱨ ᱫᱤᱥᱚᱢ ᱠᱟᱱᱟᱞᱮ ᱟᱞᱮ ᱫᱚ
ᱟᱞᱮ ᱦᱚᱸ ᱜᱚᱝᱠᱮ ᱵᱤᱨ ᱫᱤᱥᱚᱢ ᱦᱚᱲ ᱜᱮ ᱟᱨ ᱵᱤᱨ ᱫᱤᱥᱚᱢ ᱡᱟᱭᱜᱟ ᱢᱟ ᱦᱟᱸᱜ ᱵᱤᱱ ᱵᱟᱲᱟᱭ ᱜᱮᱭᱟ ᱱᱚᱜ-ᱚᱭ ᱰᱟᱹᱦᱤ ᱡᱟᱭᱜᱟ ᱠᱚ ᱢᱮᱱᱟᱜ ᱟᱠᱟᱜ-ᱟ ᱟᱨ ᱵᱟᱹᱫ ᱠᱚᱦᱚᱸ ᱢᱮᱱᱟᱜ ᱟᱠᱟᱫ ᱜᱮᱛᱟ ᱵᱚᱱᱟ ᱟᱵᱚᱣᱟᱜ ᱫᱚ ᱠᱟᱹᱴᱤᱡ ᱠᱟᱹᱴᱤᱡ ᱵᱟᱹᱫ ᱛᱚ ᱟ ᱤᱭᱟᱹ ᱵᱤᱨ ᱠᱚᱨᱮ ᱛᱟᱦᱚᱞᱮ ᱩᱫ ᱠᱚ ᱚᱢᱚᱱ ᱵᱟᱲᱟᱜ ᱠᱟᱱᱟ ᱥᱮ ᱵᱟᱝ ᱟᱯᱮᱥᱮᱱ ᱫᱚ
ᱦᱩᱸ ᱚᱢᱚᱱᱚᱜ ᱠᱟᱱ ᱜᱮᱭᱟ ᱱᱤᱛᱚᱜ ᱱᱤᱛᱚᱜ ᱜᱮᱛᱚ ᱚᱱᱟᱜᱮ ᱩᱛᱩ ᱠᱚᱛᱚ ᱩᱸ ᱩᱸ ᱠᱩᱫ ᱯᱩᱴᱠᱟᱹ ᱦᱟᱹᱠᱩ ᱤᱱᱟᱹ ᱠᱚᱜᱮ ᱱᱤᱛᱚᱜ ᱫᱚ ᱩᱛᱩ ᱠᱚᱫᱚ ᱚᱱᱠᱟ ᱵᱟᱡᱟᱨ ᱠᱷᱚᱱ ᱦᱟᱛᱟᱣ ᱟᱹᱜᱩᱣᱟᱜ ᱠᱚᱫᱚ ᱵᱟᱝᱜᱮ
ᱟᱹᱭᱩᱵ ᱵᱮᱲᱟ ᱫᱚ ᱚᱱᱮ ᱵᱟᱹᱫᱽ ᱵᱚ ᱪᱟᱞᱟᱣ ᱞᱮᱱ ᱠᱷᱟᱱ ᱜᱮ ᱦᱟᱹᱠᱩ ᱠᱟᱴᱠᱚᱢ ᱦᱟᱹᱠᱩ ᱜᱚᱸᱜᱷᱟ ᱱᱤᱛᱚᱜ ᱫᱚ ᱦᱟᱸᱜ ᱢᱚᱴᱟ ᱢᱩᱩᱴᱤ ᱩᱱᱠᱩ ᱦᱟᱹᱠᱩ ᱡᱚᱢ ᱫᱚ ᱦᱟᱸᱜ ᱯᱟᱲᱟ ᱦᱩᱭᱩᱜᱭᱟ ᱦᱟᱸᱜ᱾ ᱟᱨ ᱩᱵ ᱢᱟ ᱟᱱᱮ ᱵᱤᱨ ᱵᱚ ᱪᱟᱞᱟᱣ ᱞᱮᱱᱠᱷᱟᱱᱜᱤ ᱩᱵ ᱵᱚ ᱦᱟᱞᱟᱝ ᱟᱹᱜᱩᱭᱟ᱾ ᱟᱫᱚ ᱛᱟᱦᱚᱞᱮ ᱟᱯᱮ ᱫᱚ ᱟᱯᱮ ᱫᱚ ᱛᱟᱦᱚᱞᱮ ᱩᱫ ᱠᱚᱯᱮ ᱡᱚᱢ ᱵᱟᱲᱟ ᱠᱮᱫᱼᱟ ᱥᱮ ᱵᱟᱝ?
ᱦᱚᱸ ᱡᱚᱢ ᱵᱟᱲᱟ ᱦᱩᱭᱩᱜ ᱠᱟᱱ ᱜᱮᱭᱟ ᱥᱮᱛᱟᱜ ᱵᱮᱨᱮᱫ ᱠᱟᱛᱮ ᱠᱚ ᱪᱟᱞᱟᱜ ᱛᱟᱞᱮᱭᱟ ᱵᱮᱨᱮᱫ ᱛᱟᱨᱟ᱾ ᱵᱤᱨ ᱥᱮᱱ ᱜᱮ ᱪᱟᱞᱟᱣᱮᱱᱟ ᱚᱱᱛᱮ ᱠᱷᱚᱱᱜᱮ ᱩᱫ ᱠᱚ ᱦᱟᱞᱟᱝ ᱟᱹᱜᱩ ᱟᱨ ᱥᱮᱛᱟᱜ ᱵᱮᱲᱟ ᱫᱚ ᱚᱱᱟ ᱛᱟᱯᱚᱨᱮ ᱛᱤᱠᱤᱱ ᱵᱟᱲᱟ ᱚᱱᱟ ᱡᱟᱦᱟᱸ ᱠᱟᱹᱢᱤ ᱠᱷᱚᱱ ᱨᱩᱣᱟᱹᱲ ᱠᱟᱛᱮ᱾ ᱛᱟᱨᱟᱥᱤᱧ ᱵᱮᱲᱟ ᱦᱟᱹᱠᱩ ᱥᱟᱵ ᱠᱚ ᱪᱟᱞᱟᱜᱼᱟᱹ ᱾ ᱚᱱᱟᱜᱮ ᱟᱹᱭᱩᱵ ᱵᱮᱲᱟ ᱫᱚ ᱦᱟᱹᱠᱩ ᱩᱛᱩ᱾ ᱢᱮ ᱤᱱᱟᱹᱜᱮ ᱪᱟᱞᱟᱜ ᱠᱟᱱᱟ ᱥᱚᱵᱽᱫᱤᱱ ᱜᱮ ᱥᱚᱵᱡᱤ ᱠᱚᱫᱚ ᱡᱚᱢ ᱫᱚ ᱵᱟᱝ ᱧᱟᱢᱚᱜ ᱠᱟᱱᱟ ᱱᱤᱛᱚᱜ ᱫᱚ᱾
ᱟᱪᱪᱷᱟ
ᱟᱯᱮ ᱥᱮᱫ ᱫᱚ ᱪᱮᱫ ᱞᱮᱠᱟ?
ᱠᱭ ᱟᱯᱮᱥᱱ ᱦᱟᱸᱜ ᱚᱱᱮ ᱩᱫ ᱠᱚᱯᱮ ᱦᱟᱞᱟᱝ ᱜᱮᱫᱚ ᱪᱮᱫ ᱩᱫ ᱠᱚ ᱚᱢᱚᱱᱚᱜ ᱠᱟᱱᱟ?
ᱢᱥᱮᱛ ᱩᱫ ᱫᱚ ᱡᱟᱦᱟᱸ ᱯᱟᱴᱠᱟ ᱩᱫ ᱠᱚ ᱢᱮᱛᱟᱜᱼᱟ ᱚᱱᱟᱜᱮ ᱛᱟᱯᱚᱨᱮ ᱢᱩᱪᱤ ᱩᱫ ᱢᱮᱱᱟᱜᱼᱟ ᱡᱟᱦᱟᱸ ᱫᱚ ᱢᱟᱜ ᱞᱟᱴᱟ ᱠᱚᱨᱮ ᱚᱢᱚᱱᱩᱜ ᱜᱮᱭᱟ ᱚᱱᱟ ᱫᱚ᱾
ᱦᱳᱭ ᱦᱚᱭ
ᱛᱚᱠᱷᱚᱱ ᱫᱚ ᱚᱱᱟ ᱯᱟᱴᱠᱟᱣᱫ ᱜᱮ ᱚᱱᱟ ᱦᱚᱸ ᱯᱟᱴᱠᱟᱣ ᱨᱮᱱᱟᱜ ᱦᱚᱸ ᱟᱹᱰᱤ ᱜᱟᱱ ᱧᱩᱛᱩᱢ ᱧᱩᱛᱩᱢ ᱠᱚ ᱢᱮᱱᱟᱜᱼᱟᱧ ᱤᱧᱫᱚ ᱱᱟᱦᱟᱜ ᱩᱱᱟᱹᱜ ᱫᱚ ᱵᱟᱹᱧ ᱵᱟᱲᱟᱭᱟ ᱧᱩᱛᱩᱢ ᱠᱚᱫᱚ᱾
ᱚᱱᱮ ᱡᱮᱢᱚᱱ ᱦᱮᱸᱫᱮ ᱯᱟᱲᱠᱟ ᱟᱨᱟᱜ ᱯᱟᱴᱟ ᱟᱹᱰᱤ ᱠᱤᱪᱷᱩ ᱢᱮᱱᱟᱜ ᱟᱠᱟᱜᱼᱟ ᱦᱟᱸᱜ᱾
ᱟᱪᱪᱷᱟ
ᱟᱫᱚ ᱡᱮ ᱪᱮᱫ ᱩᱫ ᱠᱚ ᱡᱟᱹᱥᱛᱤ ᱚᱢᱚᱱᱚᱜ ᱠᱟᱱᱟ᱾
ᱦᱮᱸ ᱦᱟᱞᱟᱝᱧ ᱟᱹᱜᱩᱭᱟᱛᱚ ᱤᱧ ᱫᱚ ᱥᱩᱫᱩ ᱚᱱᱟ ᱟᱹᱨᱩᱵ ᱵᱟᱲᱟ ᱠᱚᱜᱮ ᱵᱟᱪᱷᱟᱣ ᱵᱟᱲᱟ ᱠᱚᱜᱮ ᱧᱩᱛᱩᱢ ᱠᱚᱫᱚ ᱦᱟᱸᱜ ᱩᱱᱟᱹᱜ ᱵᱟᱹᱧ ᱵᱟᱰᱟᱭᱟ ᱪᱮᱫ ᱩᱫ ᱠᱚ ᱚᱢᱚᱱᱚᱜ ᱠᱟᱱᱟ᱾
ᱟᱪᱪᱷᱟ ᱛᱚᱦᱚ ᱜᱚᱝᱠᱮ ᱧᱮᱞ ᱞᱮᱠᱷᱟᱱ ᱟᱹᱰᱤ ᱢᱟᱨᱟᱝ ᱢᱟᱨᱟᱝ ᱫᱚ ᱵᱚᱛᱚᱨ ᱜᱤ ᱵᱮᱱ ᱵᱩᱡᱷᱟᱹᱣᱟ᱾ ᱢᱚᱱᱮᱭᱟ ᱫᱤᱱ ᱵᱟᱝ ᱫᱚ ᱵᱤᱱ ᱵᱤᱧ ᱩᱫ ᱟᱠᱟᱱᱟ ᱥᱮ ᱪᱮᱫ ᱩᱫ ᱟᱠᱟᱱᱟ ᱦᱟᱞᱟᱝ ᱦᱚᱸ ᱚᱵᱚᱨᱥᱟᱭ ᱵᱤᱧ ᱵᱩᱡᱷᱟᱹᱣᱟ᱾ ᱟᱞᱮ ᱚᱱᱛᱮᱢᱟ ᱟᱹᱰᱤ ᱥᱮᱬᱟ ᱥᱮᱬᱟ ᱩᱫ ᱠᱚ ᱦᱟᱞᱟᱝ ᱟᱜᱩᱭ᱾ ᱛᱟᱦᱚᱞᱮ ᱜᱚᱢᱠᱮ ᱫᱟᱠᱟ ᱠᱚ ᱡᱚᱢ ᱫᱟᱠᱟ ᱠᱚᱫᱚ ᱡᱚᱢ ᱠᱚ ᱦᱩᱭᱱᱟ ᱥᱮ ᱵᱟᱝ?
ᱦᱮᱸ ᱚᱲᱟᱜ ᱠᱚᱨᱮ ᱫᱚᱠᱚ ᱡᱚᱢ ᱵᱟᱲᱟ ᱟᱠᱟᱫ ᱛᱟᱞᱮᱭᱟ ᱟᱫᱚ ᱤᱧ ᱫᱚ ᱚᱲᱟᱜ ᱥᱮᱫ ᱨᱮ ᱴᱟᱣᱟᱨ ᱵᱟᱭ ᱧᱟᱢ ᱜᱮᱭᱟ ᱛᱚ ᱚᱱᱟᱛᱮ ᱟᱫᱚ ᱠᱟᱹᱴᱤᱡ ᱵᱟᱭᱨᱮ ᱥᱮᱫ ᱨᱤᱧ ᱦᱮᱡ ᱟᱠᱟᱱᱟ᱾ ᱚᱱᱚᱛᱮ ᱨᱮᱜᱮ ᱢᱤᱫ ᱜᱷᱟᱹᱲᱤᱡ ᱠᱚᱧ ᱨᱩᱣᱟᱹᱲᱟᱹ ᱛᱟᱯᱚᱨᱮ ᱡᱚᱢ ᱵᱟᱲᱟ ᱠᱟᱛᱮ ᱡᱟᱹᱯᱤᱫ ᱦᱩᱭᱩᱜᱼᱟ᱾
ᱟᱞᱮ ᱫᱚ ᱡᱚᱢ ᱠᱚ ᱪᱟᱹᱞᱩ ᱠᱟᱱᱟᱱ ᱛᱟᱞᱮᱭᱟ ᱯᱟᱞᱮᱫ ᱱᱟᱦᱜ᱾
ᱦᱮᱸ ᱟᱪᱪᱷᱟ ᱛᱟᱦᱚᱞᱮ ᱥᱟᱨᱫᱤ ᱜᱚᱫ ᱠᱟᱫᱟᱯᱮ ᱪᱟᱥ ᱠᱟᱹᱢᱤ ᱠᱚᱫᱚ᱾
ᱦᱩᱸ ᱦᱩᱸ ᱯᱩᱨᱟᱹ ᱥᱟᱹᱨᱫᱤ ᱪᱟᱞᱟᱜ ᱠᱟᱱᱟ᱾
ᱟᱞᱮ ᱱᱚᱛᱮ ᱦᱚᱸ ᱥᱟᱹᱨᱫᱤ ᱠᱟᱜ ᱠᱚ ᱦᱟᱸᱜ ᱱᱚᱭᱼᱚᱭ ᱾ ᱦᱮᱸ ᱫᱟᱜ ᱠᱟᱜᱟᱭ ᱛᱚ ᱦᱚᱞᱟ ᱢᱚᱫᱽᱫᱷᱮ ᱨᱮᱜᱮ ᱟᱫᱚ ᱞᱚᱥᱚᱫ ᱜᱮ ᱩᱱᱠᱩ ᱵᱟᱠᱚ ᱜᱟᱹᱰᱤ ᱵᱟᱠᱚ ᱧᱟᱢ ᱮᱟ ᱛᱚ᱾ ᱚᱱᱮ ᱚᱱᱟ ᱜᱮᱠᱚ ᱦᱚᱨᱚ ᱵᱚᱨᱚ ᱠᱟᱱᱟ ᱵᱟᱝᱠᱷᱟᱱ ᱫᱚ ᱠᱟᱹᱢᱤ ᱠᱚᱫᱚ ᱟᱹᱰᱤ ᱜᱟᱱ ᱞᱟᱦᱟ ᱤᱫᱤᱭᱫᱟ᱾
ᱟᱪᱪᱷᱟ ᱟᱯᱮᱥᱮᱫ ᱛᱟᱦᱮᱞᱮ ᱜᱟᱹᱰᱤ ᱠᱚᱫᱚ ᱠᱚᱢ ᱜᱮᱠᱚ ᱦᱟᱛᱟᱣ ᱟᱠᱟᱫ ᱥᱮ ᱪᱮᱫ?
ᱵᱟᱝ ᱜᱟᱹᱰᱤ ᱫᱚ ᱢᱮᱱᱟᱜ ᱜᱮᱭᱟ ᱜᱚᱝᱠᱮ ᱟᱫᱚ ᱚᱱᱮ᱾ ᱯᱷᱟᱥᱟᱜ ᱠᱟᱱ ᱛᱟᱠᱚᱣᱟ ᱫᱚᱢᱮ ᱜᱟᱹᱰᱤᱴᱟᱜ ᱟᱫᱚ ᱵᱟᱠᱚ ᱥᱤ ᱢᱟᱱᱮ ᱵᱟᱠᱚ ᱥᱤ ᱫᱟᱲᱮᱭᱟᱜ ᱠᱟᱱᱟ ᱚᱱᱮ ᱚᱱᱠᱟ
ᱟᱪᱪᱷᱟ ᱟᱞᱮ ᱦᱚᱸᱞᱮ ᱟᱞᱮᱥᱮᱫ ᱦᱚᱸ ᱡᱚᱠᱷᱚᱱ ᱯᱩᱭᱞᱩ ᱞᱮ ᱟᱬᱜᱚ ᱞᱮᱜᱼᱟᱭ ᱜᱟᱹᱰᱤ ᱠᱚ ᱤᱱ ᱦᱤᱞᱚᱜ ᱛᱟᱦᱚᱞᱮ ᱟᱞᱮ ᱡᱟᱦᱟᱸ ᱥᱚᱠᱲᱟ ᱛᱟᱞᱮ ᱵᱟᱹᱫ ᱠᱚ ᱢᱮᱱᱟᱜᱼᱟ ᱚᱱᱛᱮ ᱨᱮᱜᱮ ᱛᱟᱦᱟᱞᱮ᱾ ᱯᱮᱭᱟ ᱜᱟᱹᱰᱤ ᱞᱮ ᱟᱬᱜᱚ ᱞᱮᱼᱟ ᱯᱮᱭᱟ ᱪᱟ ᱜᱮ ᱯᱷᱟᱥᱟᱣ ᱟᱠᱟᱱ ᱛᱟᱦᱮᱸᱫ᱾ ᱢᱤᱫᱴᱮᱱ ᱫᱚ ᱳᱭ ᱵᱟᱨ ᱥᱤᱧ ᱢᱤᱫ ᱫᱤᱱ᱾ ᱯᱩᱨᱟᱹ ᱥᱟᱨᱟᱫᱤᱱ ᱛᱟᱦᱮᱸᱭᱮᱱᱟ ᱯᱷᱟᱥᱟᱣ ᱨᱮᱜᱮ ᱚᱱᱟ ᱦᱚᱸ ᱡᱮ ᱟᱹᱰᱤᱜᱟᱱ ᱥᱤ ᱠᱟᱛᱮ ᱦᱚᱸ ᱵᱟᱝᱼᱟ᱾ ᱚᱱᱟ ᱰᱟᱹᱦᱤ ᱫᱷᱟᱨᱮ ᱨᱮᱱᱟᱜ ᱵᱟᱹᱫ ᱨᱮᱜᱮ ᱯᱷᱟᱥᱟᱣ ᱟᱠ ᱠᱟᱱ ᱛᱟᱦᱮᱸᱫ ᱢᱟᱱᱮ ᱥᱮᱛᱟᱜ ᱵᱮᱲᱟ ᱢᱤᱫᱴᱟᱝᱮ ᱥᱤ ᱠᱮᱫᱮᱜᱼᱟ ᱟᱨ ᱢᱤᱫᱟᱝ᱾ ᱵᱟᱹᱫᱽ ᱨᱮ ᱤᱫᱤ ᱠᱮᱫᱼᱟ